ᱡᱚᱦᱟᱨ ᱜᱮ
ᱥᱮ ᱱᱟᱯᱟᱭ ᱵᱟᱲᱟ ᱜᱮ ᱢᱮᱱᱟᱜ ᱵᱮᱱᱟ
ᱦᱮᱸ ᱜᱚᱢᱠᱮ ᱱᱟᱯᱟᱭ ᱵᱟᱲᱟ ᱜᱮᱭᱟ ᱞᱤᱧ ᱱᱤᱛ ᱜᱷᱟᱹᱲᱤᱡ ᱫᱚ ᱟᱹᱵᱤᱱ ᱜᱮ ᱚᱠᱟ ᱞᱮᱠᱟ ᱜᱚᱢᱠᱮ ᱢᱮᱱᱟᱜ ᱵᱤᱱᱟ
ᱦᱳᱭ ᱜᱚᱢᱠᱮ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱛᱚ ᱟᱫᱚ ᱛᱟᱦᱚᱞᱮ ᱜᱚᱢᱠᱮ ᱪᱮᱫ ᱠᱚ ᱵᱮᱱ ᱪᱤᱠᱟᱹ ᱵᱟᱲᱟᱭ ᱮᱫᱟ ᱱᱤᱛᱚᱜ ᱫᱚ
ᱟᱨ ᱜᱚᱢᱠᱮ ᱪᱮᱫ ᱵᱤᱱ ᱞᱟᱹᱭᱟ ᱱᱚᱜ ᱚᱭ ᱢᱟᱱᱮ ᱥᱤᱥᱤᱨ ᱫᱟᱜ ᱞᱮᱠᱟᱭ ᱫᱟᱜ ᱮᱫᱼᱟ ᱡᱟᱹᱲᱤ ᱠᱚᱦᱚᱸ ᱵᱟᱭ ᱡᱟᱹᱲᱤᱼᱟ ᱴᱷᱤᱠ ᱴᱷᱟᱠ ᱢᱟᱱᱮ ᱚᱛ ᱦᱟᱥᱟ ᱠᱚ ᱦᱚᱸ ᱢᱟᱱᱮ ᱪᱮᱛᱟᱱ ᱫᱷᱩᱲᱤ ᱛᱮᱫ ᱮ ᱞᱚᱦᱚᱫ ᱮᱫᱼᱟ ᱚᱱᱠᱟ ᱡᱚᱨᱚ ᱫᱚ ᱵᱟᱭ ᱡᱚᱨᱮᱜᱼᱟ ᱪᱟᱥ ᱠᱟᱹᱢᱤ ᱠᱚᱼᱼ ᱢᱚᱱᱮ ᱦᱩᱭᱩᱜ ᱠᱟᱱ ᱛᱟᱦᱮᱸ ᱨᱚᱦᱚᱭ ᱜᱚᱫ ᱟᱞᱤᱧ ᱢᱮᱱ ᱠᱷᱟᱱ ᱨᱚᱦᱚᱭ ᱜᱮ ᱵᱟᱝ ᱜᱟᱱᱚᱜ ᱠᱟᱱᱟ ᱟᱞᱮ ᱥᱮᱫ ᱢᱟ ᱜᱚᱢᱠᱮ ᱛᱟᱦᱚᱞᱮ ᱟᱯᱮ ᱥᱮᱫ ᱫᱚ ᱪᱮᱫ ᱞᱮᱠᱟᱭ ᱫᱟᱜ ᱮᱫ-ᱟ
ᱦᱳᱭ ᱜᱚᱢᱠᱮ ᱟᱞᱮ ᱥᱮᱫ ᱫᱚ ᱫᱟᱜ ᱫᱚᱭ ᱫᱟᱜ ᱜᱮᱭᱟ ᱦᱟᱸᱜ ᱱᱚᱜᱼᱚᱭ ᱟᱨ ᱵᱟᱨ ᱯᱮ ᱫᱤᱱ ᱠᱷᱟᱱ ᱜᱮ ᱦᱩᱲᱩ ᱠᱚᱫᱚ ᱠᱚ ᱨᱚᱦᱚᱭᱟ ᱠᱷᱮᱛ ᱠᱚᱫᱚ ᱦᱟᱸᱜ ᱞᱚᱥᱚᱫ ᱠᱚ ᱮᱦᱚᱵ ᱟᱠᱟᱫᱟ ᱟᱫᱚᱼᱼ ᱚᱠᱚᱭ ᱠᱚᱣᱟᱜ ᱱᱟᱦᱟᱜ ᱜᱟᱹᱪᱷᱤ ᱠᱚ ᱥᱮ ᱛᱚᱞᱟ ᱠᱚ ᱢᱟᱲᱟᱝ ᱛᱮ ᱦᱩᱭ ᱟᱠᱟᱱ ᱛᱟᱠᱚᱣᱟ ᱩᱱᱠᱩ ᱫᱚ ᱱᱟᱦᱟᱜ
ᱦᱮᱸ ᱜᱚᱢᱠᱮ,
ᱞᱟᱦᱟ ᱛᱮ ᱱᱟᱦᱟᱜ ᱜᱮ ᱠᱚ ᱨᱚᱦᱚᱭᱟ ᱟᱫᱚ ᱜᱚᱝᱠᱮ ᱟᱯᱮ ᱥᱮᱫ ᱫᱚ ᱛᱟᱦᱚᱞᱮ ᱟᱹᱰᱤ ᱵᱤᱞᱚᱢ ᱜᱚᱫᱚᱜ ᱫᱚ
ᱟᱨ ᱜᱚᱢᱠᱮ ᱦᱮᱸ ᱟᱞᱮ ᱥᱮᱫ ᱢᱟ ᱵᱤᱞᱚᱢ ᱜᱚᱫᱚᱜ ᱜᱮᱭᱟ ᱟᱞᱮ ᱢᱟ ᱥᱩᱫᱩ ᱥᱮᱨᱢᱟ ᱡᱟᱹᱲᱤ ᱟᱥᱟ ᱨᱮᱜᱮ ᱢᱮᱱᱟᱜ ᱞᱮᱭᱟ ᱟᱞᱮ ᱥᱮᱫ ᱫᱚ ᱢᱤᱱᱤ ᱠᱚᱞ ᱢᱟ ᱚᱱᱠᱟᱱ ᱵᱤᱥᱤ ᱡᱟᱹᱥᱛᱤ ᱠᱟᱭ ᱛᱮ ᱵᱟᱹᱱᱩᱜᱼᱟ ᱛᱚ ᱟᱞᱮ ᱦᱚᱸ ᱟᱸᱠᱷᱟᱱ ᱡᱟᱹᱲᱤ ᱫᱟᱜ ᱛᱮ ᱜᱮ ᱟᱥᱟ ᱨᱮ ᱢᱮᱱᱟᱜ ᱞᱮᱭᱟ ᱛᱤᱥᱮ ᱡᱟᱹᱲᱤᱭᱟᱞᱮ ᱩᱱ ᱜᱮᱞᱮ ᱨᱚᱦᱚᱭᱟ
ᱟᱪᱪᱷᱟ ᱜᱚᱝᱠᱮ ᱟᱹᱰᱤ ᱱᱟᱯᱟᱭ ᱟᱫᱚ ᱜᱚᱝᱠᱮ ᱞᱟᱹᱭ ᱫᱟᱹᱧ ᱟᱯᱮ ᱥᱮᱫ ᱫᱚᱼᱼ ᱵᱤᱨ ᱠᱚ ᱢᱮᱱᱟᱜ-ᱟ ᱟᱥᱮ ᱪᱮᱫ?
ᱜᱚᱢᱠᱮ ᱦᱮᱸ ᱵᱤᱨ ᱠᱚᱫᱚ ᱢᱮᱱᱟᱜ ᱜᱮᱭᱟ, ᱠᱤᱪᱷᱩ ᱪᱷᱩᱢᱠᱟᱹᱜ ᱪᱩᱢᱠᱟᱹᱜ ᱵᱤᱨ ᱢᱮᱱᱟᱜᱼᱟ ᱟᱨ ᱚᱱᱟ ᱡᱟᱥ ᱛᱤ ᱢᱟᱨᱟᱝ-ᱟᱜ ᱫᱚ ᱵᱟᱹᱱᱩᱜᱼᱟ, ᱟᱯᱮ ᱥᱮᱫ ᱫᱚ ᱜᱚᱢᱠᱮ? ᱠᱟᱡᱽ ᱢᱟᱨᱟᱝ ᱧᱚᱜ-ᱟᱜ ᱵᱤᱨ ᱜᱮᱭᱟ ᱥᱮ ᱪᱮᱫ?
ᱵᱟ ᱟᱫᱚ ᱵᱤᱨ ᱠᱚᱫᱚ ᱱᱟᱦᱟᱜ ᱵᱟᱹᱱᱩᱜᱼᱟ, ᱟᱫᱚ ᱟᱸᱡᱚᱢ ᱠᱟᱹᱫᱟᱹᱧ ᱱᱟᱦᱟᱜ ᱟᱯᱮ ᱥᱮᱡ ᱡᱮ ᱵᱟᱝᱢᱟ ᱵᱤᱨ ᱠᱚ ᱢᱮᱱᱟᱜ, ᱜᱚᱝᱠᱮ ᱟᱯᱮ ᱥᱮᱫ ᱫᱚ ᱪᱮᱫ ᱵᱤᱨ ᱢᱮᱱᱟᱜᱼᱟ ᱥᱟᱨᱡᱚᱢ ᱵᱤᱨ ᱥᱮ ᱱᱚᱝᱠᱟᱱ ᱮᱢᱱᱤ ᱫᱟᱨᱮ ᱠᱚ?
ᱜᱚᱝᱠᱮ ᱵᱤᱨ ᱞᱟᱹᱭ ᱫᱚ ᱥᱟᱨᱡᱚᱢ ᱵᱤᱨ ᱦᱚᱸ ᱢᱮᱱᱟᱜᱼᱟ ᱚᱱᱠᱟᱱᱟᱜ ᱵᱤᱨ ᱦᱚᱸ ᱟᱨ ᱢᱮᱱᱟᱜᱼᱟ ᱯᱳᱨᱳ ᱦᱚᱸ ᱢᱮᱱᱟᱜᱼᱟ, ᱮᱴᱟᱜ ᱮᱴᱟᱜ ᱟᱭᱢᱟ ᱵᱤᱨ ᱦᱚᱸ ᱢᱮᱱᱟᱜ ᱜᱮᱭᱟ ᱟᱨᱠᱤ ᱾ ᱯᱳᱨᱳ, ᱫᱷᱩᱫᱽᱨᱩ ᱟᱭᱢᱟ ᱟᱭᱢᱟ ᱫᱟᱨᱮ ᱠᱚ ᱨᱮᱱᱟᱜ ᱵᱤᱨ ᱠᱚᱜᱮ ᱢᱮᱱᱟᱜᱼᱟ᱾
ᱟᱪᱪᱷᱟ ᱜᱚᱝᱠᱮ ᱟᱹᱰᱤ ᱱᱟᱯᱟᱭ, ᱟᱫᱚ ᱛᱟᱦᱚᱞᱮ ᱟᱯᱮ ᱥᱮᱱᱟᱜ ᱵᱤᱨ ᱠᱚᱨᱮ ᱫᱚ ᱱᱩᱠᱩ ᱵᱤᱨ ᱡᱤᱭᱟᱹᱞᱤ ᱠᱚ ᱢᱮᱱᱟᱜ ᱠᱚᱣᱟ ᱥᱮ ᱵᱟᱝ ᱦᱟᱹᱛᱤ, ᱵᱟᱱᱟ, ᱛᱟᱹᱨᱩᱵᱽ, ᱦᱟᱰᱜᱟᱨ ᱠᱚ ᱱᱚᱝᱠᱟ?
ᱦᱮᱸ ᱦᱮᱸ ᱜᱚᱢᱠᱮ ᱟᱞᱮ ᱥᱮᱫ ᱢᱟ ᱵᱤᱨ ᱢᱟ ᱢᱮᱱᱟᱜ ᱜᱮ ᱢᱮᱱᱟᱜᱼᱟ, ᱢᱮᱱᱠᱷᱟᱱ ᱩᱱᱟᱹᱜ ᱛᱮᱫᱚ ᱵᱟᱝ᱾ ᱢᱮᱱᱠᱷᱟᱱ ᱢᱟᱡᱷᱮ ᱢᱟᱡᱷᱮ ᱦᱟᱹᱛᱤ ᱠᱚᱫᱚ ᱠᱟᱴᱤᱡ ᱠᱚ ᱦᱤᱨᱤᱭᱟ ᱧᱚᱜ ᱟᱞᱮ ᱜᱮᱭᱟ ᱟᱨᱠᱤ ᱟᱨ ᱛᱟᱹᱨᱩᱵᱽ ᱠᱩᱞᱟᱹᱭ ᱠᱚᱫᱚ ᱢᱟᱱᱮ ᱛᱟᱹᱨᱩᱵᱽ ᱠᱚᱫᱚ ᱵᱟᱹᱱᱩᱜ ᱠᱚᱣᱟ᱾ ᱠᱩᱞᱟᱹᱭ ᱠᱚᱫᱚ ᱢᱮᱱᱟᱜ ᱠᱚᱣᱟ, ᱠᱩᱞᱟᱹᱭ ᱛᱳᱭᱳ, ᱦᱟᱰᱽᱜᱟᱨ ᱩᱱᱠᱩ ᱫᱚ ᱢᱮᱱᱟᱜ ᱠᱚᱣᱟ ᱢᱮᱱᱠᱷᱟᱱ ᱡᱟᱹᱥᱛᱤ ᱠᱟᱭᱛᱮ ᱦᱟᱹᱛᱤ, ᱛᱟᱹᱨᱩᱵᱽ, ᱵᱟᱱᱟ ᱠᱚᱫᱚ ᱵᱟᱠᱚ ᱦᱮᱡ ᱵᱟᱲᱟᱜ ᱜᱮᱭᱟ᱾ ᱦᱟᱹᱛᱤ ᱫᱚ ᱢᱟᱡᱷᱮ ᱢᱟᱡᱷᱮ ᱠᱚ ᱦᱤᱨᱤ ᱞᱮ ᱜᱮᱭᱟ᱾ ᱢᱮᱱᱠᱷᱟᱱ ᱛᱟᱹᱨᱩᱵᱽ, ᱵᱟᱱᱟ ᱫᱚ ᱵᱟᱝ ᱞᱮᱠᱟ ᱜᱮ᱾ ᱜᱚᱝᱠᱮ ᱛᱟᱦᱚᱞᱮ ᱟᱯᱮ ᱥᱮᱫ ᱠᱚ ᱦᱤᱨᱭᱟᱯᱮ ᱜᱮᱭᱟ ᱯᱟᱞᱮᱫ? ᱵᱟᱹᱱᱩᱜ ᱢᱟᱟ ᱵᱟᱹᱱᱩᱜᱼᱟ ᱵᱤᱨ ᱠᱚ᱾
ᱦᱮᱸ ᱟᱫᱚ ᱟᱫᱚ ᱜᱚᱝᱠᱮ ᱟᱞᱮ ᱥᱮᱡ ᱢᱟ ᱱᱟᱦᱟᱜ ᱵᱤᱨ ᱠᱚᱦᱚᱸ ᱵᱟᱹᱱᱩᱜᱼᱟ, ᱟᱫᱚ ᱚᱱᱟᱛᱮ ᱦᱟᱹᱛᱤ ᱠᱚᱦᱚᱸ ᱵᱟᱞᱮ ᱧᱮᱞ ᱵᱟᱲᱟᱣ ᱠᱟᱫ ᱠᱚᱣᱟ᱾ ᱚᱠᱟ ᱞᱮᱠᱟᱱ ᱟᱠᱩ? ᱛᱤᱱᱟᱹᱜ ᱢᱟᱨᱟᱝ ᱢᱟᱨᱟᱝ ᱟᱠᱩ? ᱥᱮ ᱚᱠᱟ ᱞᱮᱠᱟ ᱠᱚ ᱨᱟᱹᱜᱤ ᱵᱟᱲᱟᱜᱼᱟ ᱵᱤᱨ ᱦᱟᱛᱤ ᱠᱩ? ᱱᱚᱶᱟ ᱠᱚ ᱢᱟ ᱦᱟᱸᱜ ᱵᱟᱞᱮ ᱵᱟᱰᱟᱭᱟ ᱟᱞᱮ ᱫᱚ᱾ ᱟᱫᱚ ᱜᱚᱝ ᱠᱮ ᱞᱟᱹᱭ ᱫᱟᱹᱞᱤᱧ ᱦᱟᱹᱴᱤᱭᱟᱜ ᱠᱟᱴᱟ ᱫᱚ ᱛᱟᱦᱚᱞᱮ ᱜᱚᱝᱠᱮ ᱛᱤᱱᱟᱹᱜ ᱢᱮᱱᱟᱜ ᱛᱟᱠᱚᱣᱟ?
ᱜᱚᱢᱠᱮ ᱞᱮ ᱦᱟᱛᱟ ᱢᱟ ᱠᱟᱴᱟ ᱢᱟ ᱦᱟᱛᱤᱭᱟᱜ ᱯᱩᱱᱭᱟᱹ ᱜᱮᱠᱚ ᱞᱟᱹᱭᱟ᱾ ᱟᱨ ᱟᱭᱢᱟ ᱟᱭᱢᱟ ᱦᱚᱲ ᱢᱟ ᱫᱚᱠᱚ ᱞᱟᱹᱭᱟ ᱢᱚᱬᱮ ᱠᱟᱴᱟ ᱠᱚ ᱞᱟᱹᱭᱟ, ᱚᱱᱟ ᱫᱚ ᱥᱟᱹᱨᱤ ᱫᱚ ᱥᱟᱹᱨᱤ ᱜᱮ ᱠᱟᱱᱟ᱾ ᱥᱮ ᱵᱷᱮᱱᱛᱟ ᱠᱟᱛᱷᱟ ᱛᱮ ᱢᱚᱬᱮ ᱠᱟᱴᱟ ᱠᱚ ᱞᱟᱹᱭᱟ? ᱟᱫᱚᱻ ᱥᱟᱹᱨᱤ ᱛᱮᱫᱚ ᱟᱞᱤᱧ ᱦᱚᱸᱧ ᱧᱮᱞ ᱞᱤᱧ ᱧᱮᱞ ᱟᱠᱟᱫ ᱜᱮᱭᱟ᱾ ᱯᱳᱱᱭᱟ ᱜᱮᱛᱟ ᱠᱚ ᱠᱟᱴᱟ ᱟᱫᱚ ᱥᱩᱬ ᱡᱮᱞᱮᱧ ᱛᱟᱠᱚ ᱠᱷᱟᱹᱛᱤᱨ ᱛᱮ, ᱩᱱᱠᱩ ᱫᱚ ᱢᱚᱬᱮ ᱠᱟᱴᱟ ᱠᱚ ᱢᱮᱛᱟ ᱠᱚᱣᱟ ᱵᱷᱮᱱᱛᱟ ᱠᱟᱛᱷᱟ ᱞᱮᱠᱟᱛᱮ᱾
ᱟᱪᱪᱷᱟ ᱜᱚᱝᱠᱮ ᱚᱱᱮ ᱚᱱᱟᱜᱮ ᱱᱟᱦᱟᱜ ᱢᱤᱫᱴᱟᱝ ᱜᱟᱛᱮ ᱜᱤᱫᱽᱨᱟᱹ ᱱᱟᱦᱟᱜ ᱢᱮᱛᱟᱞᱤᱧ ᱠᱟᱱᱟᱭ ᱡᱮ ᱦᱟᱹᱛᱤᱭᱟᱜ ᱫᱚ ᱵᱟᱝ ᱢᱟ ᱢᱚᱬᱮ ᱜᱚᱴᱮᱡ ᱠᱟᱴᱟ ᱛᱟᱠᱚ, ᱟᱫᱚ ᱜᱚᱝᱠᱮ ᱟᱹᱞᱤᱧ ᱫᱚ ᱜᱩᱱᱟᱹᱱ ᱛᱮᱜᱮ ᱵᱟᱝ ᱞᱤᱧ ᱧᱟᱢ ᱫᱟ ᱡᱮ ᱢᱚᱬᱮ ᱜᱚᱴᱮᱡ ᱟᱫᱚ ᱚᱠᱟ ᱠᱚᱨᱮ ᱜᱚᱝᱠᱮ?
ᱟᱪᱪᱷᱟ ᱟᱪᱪᱷᱟ᱾ ᱟᱫᱚ ᱚᱱᱟ ᱫᱚ ᱵᱷᱮᱱᱛᱟ ᱠᱟᱛᱷᱟ ᱞᱮᱠᱟᱛᱮ ᱠᱚ ᱞᱟᱹᱭ ᱜᱚᱫᱟ ᱜᱚᱝᱠᱮ, ᱥᱚᱡᱷᱮ ᱫᱚ ᱵᱟᱠᱚ ᱞᱟᱹᱭᱟ ᱛᱚ᱾ ᱡᱮ ᱜᱚᱢᱠᱮ ᱤᱭᱟᱹ ᱱᱚᱛᱮ ᱦᱟᱹᱛᱤ ᱠᱚ ᱦᱮᱡ ᱟᱠᱟᱱᱟ ᱢᱮᱱᱛᱮ᱾ ᱟᱫᱚ ᱵᱷᱮᱱᱛᱟ ᱧᱚᱜ ᱛᱮᱠᱚ ᱞᱟᱹᱭ ᱞᱟᱹᱭ ᱜᱚᱫᱟ, ᱡᱟᱛᱮ ᱥᱚᱦᱳᱲ ᱧᱚᱜ ᱟᱸᱡᱚᱢᱚᱜ ᱪᱮᱦᱨᱟ ᱧᱚᱜ ᱟᱸᱡᱚᱢᱚᱜ ᱢᱟ ᱢᱚᱬᱮ ᱠᱟ ᱴᱟ ᱚᱱᱟ ᱠᱷᱟᱹᱛᱤᱨ ᱛᱮᱠᱚ ᱞᱟᱹᱭᱟ᱾
ᱟᱪᱪᱷᱟ ᱜᱚᱝᱠᱮ ᱟᱹᱰᱤ ᱥᱟᱨᱦᱟᱣ ᱱᱚᱶᱟ ᱛᱮᱞᱟ ᱮᱢ ᱞᱟᱹᱜᱤᱫ ᱛᱮ ᱾ ᱟᱫᱚ ᱜᱚᱝ ᱠᱮ ᱱᱟᱦᱟᱜ ᱞᱟᱹᱭ ᱫᱟᱞᱤᱧ ᱛᱟᱦᱚᱞᱮ ᱱᱩᱠᱩ ᱦᱟᱹᱛᱤ ᱠᱚᱫᱚ ᱟᱯᱮ ᱟᱛᱩ ᱥᱮᱫ ᱫᱚᱠᱚ ᱦᱤᱡᱩᱜ-ᱟ ᱥᱮ ᱵᱟᱝ?
ᱦᱮᱸ ᱜᱚᱝᱠᱮ ᱦᱟᱛᱳ ᱟᱛᱳ ᱛᱮᱫᱚ ᱩᱱᱟᱹᱜ ᱫᱚ ᱵᱟᱠᱚ ᱦᱮᱡ ᱦᱤᱡᱩᱜ ᱜᱮᱭᱟ, ᱢᱮᱱᱠᱷᱟᱱ ᱵᱤᱨ ᱠᱚᱨᱮ ᱠᱚ ᱛᱟᱦᱮᱱᱟ, ᱢᱮᱱᱠᱷᱟᱱ ᱠᱤᱪᱷᱩ ᱠᱤᱪᱷᱩ ᱚᱠᱛᱚ ᱫᱚ ᱦᱚᱭᱛᱳ ᱡᱚᱢᱟᱜ ᱵᱟᱝ ᱧᱟᱢ ᱠᱷᱟᱹᱛᱤᱨ ᱛᱮ ᱵᱤᱨ ᱠᱚᱨᱮᱫ ᱟᱹᱛᱩ ᱦᱚᱲ ᱠᱚᱨᱮ ᱠᱚ ᱦᱤᱨᱤ ᱧᱚᱜ ᱞᱮᱜᱮᱭᱟ ᱟᱨᱠᱤ ᱡᱚᱢ ᱯᱟᱸᱡᱟ ᱠᱷᱟᱹᱛᱤᱨ ᱛᱮ
ᱦᱳᱭ ᱜᱚᱢᱠᱮ ᱟᱹᱰᱤ ᱱᱟᱯᱟᱭ ᱟᱫᱚ ᱡᱟᱦᱟᱸ ᱞᱮᱠᱟ ᱱᱟᱦᱟᱜ ᱛᱟᱞᱦᱮ ᱟᱛᱳ ᱠᱚᱨᱮ ᱠᱚ ᱦᱤᱡᱩᱜ ᱠᱷᱟᱡ ᱦᱟᱹᱛᱤ ᱠᱚ ᱟᱫᱚ ᱱᱚᱜᱼᱚ ᱱᱚᱝᱠᱟᱱ ᱦᱳᱲᱳ ᱠᱚ ᱥᱮ ᱠᱟᱱᱴᱷᱟᱲ ᱠᱚ ᱱᱚᱜᱼᱚ ᱱᱚᱝᱠᱟᱱ ᱡᱚ ᱵᱮᱞᱮ ᱠᱚ ᱵᱟᱝᱠᱚ ᱡᱚᱢ ᱛᱟᱯᱮ ᱜᱮᱭᱟ
ᱦᱮᱸ ᱜᱚᱢᱠᱮ ᱡᱚᱢ ᱢᱤᱫ ᱫᱷᱟᱣ ᱠᱚ ᱦᱮᱡ ᱞᱮᱱᱟ ᱜᱚᱢᱠᱮ ᱠᱩᱞᱦᱤ ᱠᱩᱞᱦᱤ ᱛᱮᱠᱚ ᱯᱟᱨᱚᱢᱚᱜ ᱠᱟᱱ ᱛᱟᱦᱮᱸᱜᱼᱟ ᱟᱞᱮ ᱦᱚᱸ ᱜᱚᱝᱠᱮ ᱠᱩᱞᱦᱤ ᱫᱷᱟᱨᱮ ᱨᱮᱜᱮ ᱟᱞᱮᱭᱟᱜᱼᱼ ᱦᱚᱛᱚᱫ ᱡᱷᱟᱴᱟ ᱛᱟᱦᱮᱸ ᱠᱟᱱᱟ ᱦᱚᱛᱚᱫ ᱢᱟᱥ ᱱᱮ ᱥᱟᱸᱜᱮ ᱜᱮ ᱡᱚ ᱞᱮᱱᱟ ᱢᱮᱱᱠᱷᱟᱱ ᱨᱩᱣᱟᱹᱲ ᱪᱟᱞᱟᱜ ᱥᱳᱢᱚᱭ ᱦᱟᱸᱻ ᱩᱱᱤ ᱢᱚᱬᱮ ᱠᱟᱴᱟ ᱢᱟ ᱚᱱᱟᱭ ᱜᱚᱡ ᱛᱟᱨᱟ ᱟᱠᱟᱫ ᱟᱫᱚ ᱟᱞᱮ ᱫᱚ ᱫᱚᱥᱟᱨ ᱦᱤᱞᱳᱜ ᱧᱮᱞ ᱠᱟᱛᱮ ᱞᱮ ᱞᱟᱹᱭ ᱫᱟ ᱫᱚᱢᱮ ᱡᱮ ᱚᱠᱚᱭ ᱛᱚ ᱤᱫᱤ ᱠᱮᱫ ᱛᱟᱞᱮᱭᱟ᱾ ᱦᱮᱸ ᱥᱮ
ᱟᱪᱪᱷᱟ ᱜᱚᱝᱠᱮ ᱟᱹᱰᱤ ᱱᱟᱯᱟᱭ ᱟᱫᱚ ᱟᱨᱦᱚᱸ ᱢᱤᱫᱴᱟᱝ ᱠᱩᱠᱞᱤ ᱡᱮ ᱟᱵᱮᱱ ᱴᱷᱮᱱ ᱞᱤᱧ ᱫᱚᱦᱚᱭᱮᱫᱟ ᱱᱩᱠᱩ ᱦᱟᱹᱛᱤ ᱤᱫᱤ ᱠᱟᱛᱮᱫ ᱱᱟᱦᱟᱜ ᱡᱟᱦᱟᱸ ᱞᱮᱠᱟ ᱩᱱᱤ ᱜᱟᱛᱮ ᱜᱤᱫᱽᱨᱟᱹ ᱱᱟᱦᱟᱜ ᱟᱞᱤᱧᱮ ᱢᱮᱛᱟᱫ ᱞᱤᱧ ᱛᱟᱦᱮᱱᱟ ᱩᱱᱤᱭ ᱞᱟᱹᱭᱮᱫ ᱛᱟᱦᱮᱱᱟ ᱡᱮ ᱦᱟᱹᱛᱤ ᱢᱟ ᱵᱟᱝ ᱫᱚ ᱥᱤᱧ ᱡᱚ ᱱᱟᱦᱟᱸᱜ ᱡᱚᱢ ᱫᱚᱠᱚ ᱡᱚᱢᱟ ᱜᱚᱴᱟ ᱛᱮ ᱟᱫᱚ ᱡᱚᱠᱷᱚᱱ ᱱᱟᱦᱟᱜ ᱚᱱᱟ ᱫᱚᱠᱚ ᱵᱟᱨᱦᱮ ᱠᱟᱜᱼᱟ ᱱᱟᱜ ᱟᱫᱚ ᱩᱱᱫᱚ ᱚᱱᱟ ᱵᱷᱤᱛᱨᱤ ᱨᱮᱱᱟᱜ ᱜᱟᱵᱮ ᱛᱮᱫ ᱫᱚ ᱠᱚ ᱵᱟᱝ ᱛᱟᱦᱮᱱᱟ ᱟᱨ ᱥᱤᱸᱡᱳ ᱫᱚ ᱜᱚᱴᱟ ᱜᱮ ᱛᱟᱦᱮᱱᱟ ᱥᱟᱹᱨᱤᱜᱮ ᱜᱚᱢᱠᱮ
ᱦᱮ ᱜᱚᱝᱠᱮ ᱧᱮᱞ ᱞᱮᱠᱷᱟᱱ ᱚᱱᱟ ᱫᱚ ᱩᱱᱠᱩ ᱫᱚ ᱯᱚᱥᱟᱜ ᱠᱟᱛᱮᱫ ᱫᱚ ᱵᱟᱠᱚ ᱡᱚᱢᱟ ᱩᱱᱠᱩ ᱫᱚ ᱥᱤᱸᱡᱳ ᱫᱚ ᱥᱮ ᱜᱚᱴᱟᱞ ᱛᱮᱜᱮ ᱠᱚ ᱡᱚᱢᱟ ᱢᱮᱱᱠᱷᱟᱱ ᱵᱷᱤᱛᱤᱨ ᱨᱮᱱᱟᱜ ᱫᱚ ᱢᱤᱫ ᱫᱷᱟᱨᱮ ᱫᱚᱠᱚ ᱠᱷᱚᱠᱨᱚ ᱠᱟᱜᱼᱟ ᱟᱨ ᱵᱷᱤᱛᱤᱨ ᱨᱮᱱᱟᱜ ᱫᱚᱠᱚ ᱡᱚᱢᱟ ᱟᱨ ᱚᱱᱠᱟ ᱛᱮᱠᱚ ᱩᱰᱩᱜ ᱜᱤᱰᱤ ᱠᱟᱜᱼᱟ᱾ ᱡᱮ ᱜᱚᱴᱟᱞ ᱜᱮ ᱛᱟᱦᱮᱱᱟ ᱚᱱᱠᱟ ᱫᱚ ᱵᱟᱝ ᱜᱚᱢᱼᱼ ᱠᱤ ᱢᱤᱫ ᱫᱷᱟᱨᱮ ᱫᱚᱠᱚ ᱠᱷᱚᱠᱨᱚ ᱠᱟᱜ ᱜᱮᱭᱟ ᱟᱨᱠᱤ ᱟᱻ
ᱟᱪᱪᱷᱟ ᱜᱚᱝᱠᱮ ᱟᱹᱰᱤ ᱱᱟᱯᱟᱭ ᱡᱟᱦᱟᱸ ᱞᱮᱠᱟ ᱵᱮᱱ ᱞᱟᱹᱭ ᱠᱮᱫ ᱦᱮᱸ ᱢᱟ ᱞᱟᱹᱭ ᱵᱮᱱ
ᱟᱪᱪᱷᱟ ᱜᱚᱢᱠᱮ ᱞᱤᱫᱟᱹᱧ ᱟᱯᱮᱥᱮᱫ ᱫᱚ ᱟ ᱪᱤᱞᱤ ᱪᱤᱞᱤ ᱡᱤᱭᱟᱹᱞᱤ ᱠᱚ ᱢᱮᱱᱟᱜ ᱠᱚᱣᱟ?
ᱜᱚᱝᱠᱮ ᱟᱞᱮ ᱥᱮᱫ ᱫᱚ ᱞᱟᱹᱭ ᱜᱟᱱᱚᱜᱼᱟ ᱱᱩᱠᱩ ᱵᱤᱨ ᱡᱤᱭᱟᱹᱞᱤ ᱥᱩᱢᱩᱝ ᱱᱟᱦᱟᱜ ᱫᱚ ᱥᱩᱫᱩ ᱛᱩᱭᱩ ᱜᱮ ᱢᱮᱱᱟᱜ ᱠᱚᱣᱟ ᱟᱨ ᱱᱚᱝᱠᱟ ᱨᱩᱰᱟᱹ ᱠᱩᱞᱟᱹᱭ ᱟᱨ ᱱᱚᱝᱠᱟ ᱮᱢᱟᱱ ᱠᱚ ᱠᱟᱹᱴᱤᱡ ᱠᱟᱹᱴᱤᱡ ᱡᱤᱭᱟᱹᱞᱤ ᱠᱚᱫᱚ ᱢᱮᱱᱟᱜ ᱠᱚᱜᱮᱭᱟ ᱾
ᱟᱪᱪᱷᱟ ᱟᱪᱪᱷᱟ ᱛᱟᱞᱦᱮ ᱜᱚᱢᱠᱮ ᱞᱤᱧ ᱠᱩᱞᱤᱭᱮᱫ ᱵᱮᱱᱟ ᱮᱻ ᱛᱩᱭᱩ ᱠᱚᱫᱚ ᱟᱯᱮ ᱨᱮᱱ ᱥᱤᱢ ᱠᱚᱫᱚ ᱠᱚ ᱠᱩᱢᱵᱽᱲᱩ ᱠᱚ ᱜᱮᱭᱟ ᱥᱮ ᱵᱟᱠᱚ ᱠᱩᱢᱵᱽᱲᱩ ᱠᱚ ᱜᱮᱭᱟ
ᱦᱳᱭ ᱜᱚᱝᱠᱮ ᱮᱠᱟᱞ ᱟᱹᱰᱤ ᱠᱚᱢᱲᱳ ᱡᱤᱭᱟᱹᱞᱤ ᱠᱟᱱᱟ ᱠᱚ ᱛᱳᱭᱳ ᱫᱚ ᱢᱮᱨᱚᱢ ᱠᱚᱦᱚᱸ ᱠᱚ ᱟᱹᱛᱠᱤᱨ ᱠᱚᱣᱟ ᱯᱷᱟᱸᱠᱟ ᱨᱮᱠᱚ ᱧᱟᱢ ᱞᱮᱠᱚ ᱠᱷᱟᱡ ᱥᱟᱶᱛᱮ ᱚᱲᱟᱜ ᱠᱚᱥᱮᱫ ᱦᱚᱸᱠᱚ ᱦᱤᱡᱩᱜ ᱜᱮᱭᱟ᱾ ᱱᱩᱠᱩ ᱥᱤᱢ ᱠᱚ ᱡᱚᱢ᱾
ᱟᱪᱪᱷᱟ ᱟᱪᱪᱷᱟ ᱢᱟᱱᱮ ᱟᱜᱮ ᱟᱹᱰᱤ ᱮᱴᱠᱮᱴᱚᱲᱮ ᱨᱮᱯᱮ ᱯᱟᱲᱟᱣ ᱜᱚᱫ ᱠᱟᱱᱟ ᱛᱟᱦᱚᱞᱮ ᱜᱚᱝᱠᱮ᱾
ᱦᱳᱭ ᱜᱚᱝᱠᱮ ᱟᱫᱚ ᱱᱟᱦᱟᱜ ᱠᱷᱟᱱ ᱚᱱᱮ ᱚᱱᱠᱟ ᱛᱩᱭᱩ ᱠᱚᱦᱚᱸ ᱚᱲᱟᱜ ᱥᱮᱫ ᱠᱚ ᱦᱤᱡᱩᱜᱼᱟ ᱟᱫᱚ ᱥᱮᱫᱟᱭ ᱦᱟᱯᱲᱟᱢᱟᱜ ᱠᱟᱛᱷᱟ ᱞᱮᱠᱟᱛᱮᱠᱚ ᱞᱟᱹᱭᱟ ᱛᱩᱭᱩ ᱫᱚ ᱵᱟᱝᱢᱟ ᱟᱹᱛᱩ ᱛᱮ ᱵᱟᱝᱠᱚ ᱵᱚᱞᱚᱜᱼᱟ ᱚᱱᱠᱟ ᱵᱚᱸᱜᱟᱼᱵᱩᱨᱩ ᱠᱚ ᱠᱮᱴᱮᱡ ᱛᱟᱦᱮᱱ ᱠᱷᱟᱡ ᱟᱫᱚ ᱱᱮᱛᱟᱨ ᱢᱟ ᱱᱟᱦᱟᱜ ᱠᱚ ᱟᱛᱳ ᱥᱮᱫ ᱠᱚ ᱦᱮᱡ ᱜᱚᱫᱚᱜ ᱠᱟᱱ ᱫᱚ ᱜᱚᱝᱠᱮ᱾
ᱛᱟᱞᱦᱮ ᱵᱚᱸᱜᱟ ᱵᱩᱨᱩ ᱜᱮᱠᱚ ᱤᱭᱟᱹ ᱯᱟᱨᱚᱢᱮᱫ ᱠᱚᱣᱟ ᱠᱚ ᱥᱮ ᱪᱮᱫ ᱜᱚᱝᱠᱮ᱾
ᱦᱳᱭ ᱜᱚᱝᱠᱮ ᱟᱫᱚ ᱦᱳᱭ ᱟᱫᱚ ᱟᱹᱞᱤᱧ ᱫᱚ ᱚᱱᱮ ᱚᱱᱟ ᱜᱮᱞᱤᱧ ᱞᱟᱹᱭᱮᱫᱟ ᱱᱟᱦᱟᱜ ᱵᱟᱝ ᱫᱚ ᱟᱞᱮ ᱥᱮᱱᱟᱜ ᱵᱚᱸᱜᱟ ᱵᱩᱨᱩ ᱠᱚᱫᱚ ᱵᱟᱝ ᱡᱩᱛᱩᱜ ᱠᱟᱱ᱾
ᱛᱟᱞᱦᱮ ᱱᱤᱭᱚᱢ ᱫᱷᱚᱨᱚᱢ ᱠᱟᱛᱮᱜ ᱠᱟᱹᱴᱤᱡ ᱵᱚᱸᱜᱟ ᱵᱩᱨᱩ ᱠᱟᱛᱮ ᱧᱮᱞ ᱵᱤᱱ ᱥᱮ ᱯᱟᱪᱮᱫ ᱜᱮ ᱜᱟᱱᱚᱜ ᱡᱚᱠᱷᱟᱱ ᱯᱟᱞᱮ
ᱦᱳᱭ ᱟᱫᱚ ᱜᱚᱝᱠᱮ ᱛᱟᱦᱚᱞᱮ ᱟᱯᱮ ᱥᱮᱫ ᱟᱛᱳ ᱛᱮᱠᱚ ᱵᱚᱞᱚᱜ ᱜᱮᱭᱟ ᱥᱮ ᱵᱟᱝ ᱛᱳᱭᱳ ᱫᱚ?
ᱦᱮᱸ ᱜᱚᱝᱠᱮ ᱟᱞᱮ ᱥᱮᱫ ᱢᱟ ᱫᱚᱢᱮ ᱟᱨᱚ ᱡᱟᱴᱱᱟᱜ ᱵᱮᱥᱤ᱾ ᱫᱚᱞ ᱟᱛᱮᱜ ᱠᱚ ᱦᱤᱡᱩᱜᱼᱟ ᱥᱤᱢ ᱠᱚᱫᱚ ᱮᱠᱫᱚᱢ ᱮᱠᱫᱚᱢ ᱡᱷᱩᱲᱭᱟᱹᱣ ᱥᱟᱯᱷᱟ ᱤᱫᱤ ᱠᱟᱠᱚ ᱡᱟᱦᱟᱸ ᱛᱤᱱᱟᱹᱜ ᱠᱚ ᱧᱟᱢ ᱠᱚᱣᱟ ᱮᱠᱫᱚᱢ ᱜᱮᱨ ᱵᱟᱜᱟᱣ ᱾
ᱦᱳᱭ ᱟᱫᱚ ᱱᱚᱜᱼᱚ ᱱᱚᱣᱟ ᱠᱟᱛᱷᱟ ᱜᱮ ᱟᱹᱞᱤᱧ ᱫᱚ ᱱᱟᱦᱟᱸᱜ ᱦᱟᱲᱟᱢ ᱦᱚᱲ ᱠᱚᱴᱷᱮᱱ ᱞᱤᱧ ᱟᱸᱡᱚᱢ ᱞᱮᱫᱟ, ᱛᱳᱭᱳ ᱫᱚ ᱵᱟᱝᱢᱟ ᱟᱹᱛᱩ ᱛᱮᱫᱚ ᱵᱟᱠᱚ ᱦᱤᱡᱩᱜᱼᱟ ᱵᱚᱸᱜᱟᱼᱵᱩᱨᱩ ᱠᱮᱴᱮᱡ ᱛᱟᱦᱮᱱ ᱠᱷᱟᱡ, ᱟᱫᱚ ᱚᱱᱟᱛᱮ ᱱᱟᱦᱟᱸᱜ ᱞᱤᱧ ᱞᱟᱹᱭᱫᱟ ᱡᱮ ᱵᱟᱝ ᱫᱚ ᱵᱚᱸᱜᱟ ᱵᱩᱨᱩ ᱜᱮ ᱱᱮᱛᱟᱨ ᱫᱚ ᱵᱟᱝ ᱠᱮᱴᱮᱡᱚᱜ ᱠᱟᱱ ᱚᱱᱟᱛᱮ ᱟᱛᱳ ᱥᱮᱡ ᱠᱚ ᱦᱤᱡᱩᱜ ᱠᱟᱱᱟ ᱾
ᱟᱪᱪᱷᱟ ᱟᱪᱷᱷᱟ ᱾ ᱟᱞᱤᱧ ᱫᱚ ᱱᱚᱣᱟ ᱠᱟᱛᱷᱟ ᱫᱚ ᱜᱚᱝᱠᱮ ᱵᱟᱹᱞᱤᱧ ᱵᱟᱲᱟᱭᱮᱫ ᱛᱟᱦᱮᱸᱜᱟ ᱡᱮ ᱵᱚᱸᱜᱟ ᱵᱩᱨᱩ ᱠᱮᱴᱮᱡ ᱠᱚ ᱛᱟᱦᱮᱸ ᱞᱮᱱᱠᱷᱟᱱ ᱡᱮ ᱟᱹᱛᱩ ᱥᱮᱫ ᱛᱩᱭᱩ ᱠᱚᱢᱟ ᱵᱟᱠᱚ ᱵᱚᱞᱚ ᱫᱟᱲᱮᱭᱟᱜᱼᱟ, ᱟᱪᱷᱟ ᱱᱚᱣᱟ ᱠᱟᱛᱷᱟ ᱟᱵᱤᱱᱷ ᱟᱸᱡᱚᱢ ᱠᱟᱛᱮᱫ ᱟᱹᱰᱤ ᱵᱷᱟᱜᱞᱤᱧ ᱵᱩᱡᱷᱟᱹᱣ ᱠᱮᱟᱜ ᱟᱹᱰᱤ ᱥᱟᱭ ᱥᱟᱭ ᱥᱟᱨᱦᱟᱹᱣ᱾ ᱟᱪᱪᱷᱟ ᱜᱚᱢᱠᱮ ᱟᱨ ᱢᱤᱫᱴᱮᱱ ᱟᱨ ᱢᱤᱫᱴᱮᱱ ᱠᱟᱛᱷᱟ ᱞᱤᱧ ᱠᱩᱞᱤᱭᱮᱫ ᱵᱤᱱᱟ ᱦᱮᱸᱥᱮ ᱛᱟᱦᱚᱞᱮ ᱡᱟᱦᱟᱸᱭ ᱠᱩᱞᱟᱹᱭ ᱠᱚ ᱟᱯᱮ ᱥᱮᱫ ᱠᱚ ᱧᱟᱢᱚ ᱫᱚ ᱜᱚᱢᱠᱮ ᱟᱯᱮ ᱩᱱᱠᱩ ᱫᱚᱯᱮ ᱥᱮᱸᱫᱽᱨᱟ ᱠᱚ ᱜᱮᱭᱟ ᱥᱮ ᱵᱟᱝ ᱛᱟᱦᱟᱞᱮ?
ᱦᱳᱭ ᱜᱚᱝᱠᱮ ᱟᱫᱚ ᱟᱞᱮ ᱥᱮᱫ ᱫᱚ ᱡᱟᱦᱟᱸ ᱞᱮᱠᱟ ᱥᱟᱱᱛᱟᱲ ᱥᱟᱶᱛᱟᱨᱮ ᱡᱟᱦᱟᱸ ᱞᱮᱠᱟ ᱱᱟᱸᱜ ᱥᱮᱸᱫᱽᱨᱟ ᱯᱚᱨᱚᱵᱽ ᱠᱚᱫᱚ ᱦᱟᱸᱜ ᱢᱮᱱᱟᱜ ᱛᱟᱵᱚᱱᱟ ᱜᱮᱭᱟ ᱛᱚ ᱱᱚᱜᱼᱱᱚᱝᱠᱟ ᱮᱢᱱᱤ ᱥᱮᱸᱫᱽᱨᱟ ᱠᱚᱨᱮ ᱦᱚᱸ ᱟᱫᱚ ᱠᱩᱞᱟᱹᱭ ᱠᱚᱫᱚᱞᱮ ᱥᱟᱵ ᱠᱚᱜᱮᱭᱟ, ᱥᱟᱵ ᱟᱫᱚ ᱡᱚᱢ ᱦᱚᱸᱞᱮ ᱡᱚᱢ ᱠᱚᱜᱮᱭᱟ ᱠᱩᱞᱟᱹᱭ ᱫᱚ, ᱟᱨ
ᱟᱪᱪᱷᱟ ᱟᱪᱪᱷᱟ ᱟᱞᱮ ᱥᱮᱫ ᱦᱚᱸ ᱜᱚᱢᱠᱮ ᱡᱟᱦᱟᱸ ᱛᱳᱭᱳ ᱠᱚ ᱟᱞᱮᱨᱮᱱ ᱥᱤᱢ ᱠᱚᱠᱚ ᱤᱫᱤ ᱠᱚᱣᱟ ᱥᱮ ᱟᱞᱮ ᱦᱚᱸ ᱟᱫᱚ ᱵᱮᱡᱟᱨ ᱛᱮ ᱥᱮᱸᱫᱽᱨᱟ ᱠᱚᱞᱮ ᱩᱰᱩᱠᱚᱜ ᱜᱮᱭᱟ ᱾ ᱡᱮ ᱛᱮᱦᱮᱧ ᱤᱫᱤ ᱠᱟᱫᱮᱭᱟ ᱜᱟᱯᱟ ᱫᱚᱞᱮ ᱯᱟᱸᱡᱟ ᱧᱟᱢ ᱢᱮᱜᱮᱭᱟ ᱦᱟᱸᱜ ᱠᱷᱟᱱ
ᱦᱳᱭ ᱜᱚᱝᱠᱮ ᱟᱹᱰᱤ ᱱᱟᱯᱟᱭ ᱟᱨ ᱜᱚᱢᱠᱮ ᱨᱩᱸᱰᱟᱹ ᱫᱚᱯᱮ ᱥᱟᱵ ᱠᱚᱜᱮᱭᱟ ᱥᱮ ᱵᱟᱝ ᱨᱩᱰᱟᱹ?
ᱦᱮᱸ ᱨᱩᱰᱟᱹ ᱯᱟᱹᱥᱤ ᱞᱟᱹᱜᱤᱫ ᱛᱮᱞᱮ ᱵᱮᱱᱟᱣ ᱠᱟᱫ ᱜᱮᱭᱟ ᱢᱮᱱᱟᱜ ᱫᱚ ᱢᱮᱱᱟᱜ ᱜᱮᱭᱟ ᱨᱩᱰᱟᱹ ᱯᱟᱹᱥᱤ ᱦᱚᱸ ᱢᱮᱱᱠᱷᱟᱱ ᱠᱤᱪᱷᱩ ᱨᱩᱸᱰᱟᱹ ᱠᱚᱫᱚ ᱠᱚ ᱪᱟᱞᱟᱠ ᱪᱟᱵᱟ ᱟᱠᱟᱱᱟ ᱥᱮ ᱩᱱᱠᱩ ᱫᱚ ᱵᱟᱠᱚ ᱡᱷᱟᱹᱞᱤᱜ ᱜᱮᱭᱟ ᱾ ᱟᱨ ᱠᱤᱪᱷᱩ ᱠᱤᱪᱷᱩ ᱫᱚᱠᱚ ᱵᱚᱞᱚ ᱜᱚᱫᱚᱜ ᱜᱮᱭᱟ ᱥᱟᱵ ᱠᱚᱜᱮ ᱥᱟᱵ ᱵᱟᱲᱟ ᱟᱠᱟᱫ ᱠᱚᱜᱮᱭᱟᱞᱮ ᱾
ᱟᱪᱪᱷᱟ ᱜᱚᱝᱠᱮ, ᱟᱫᱚ ᱟᱸᱡᱚᱢ ᱟᱠᱟ ᱫᱟᱞᱤᱧ ᱛᱟᱦᱚᱞᱮ ᱟᱯᱮ ᱥᱮᱫ ᱫᱚ ᱚᱱᱠᱟᱱ ᱠᱚ ᱡᱤᱭᱟᱹᱞᱤ ᱠᱚ ᱢᱮᱱᱟᱜ ᱠᱚ ᱠᱷᱟᱡ ᱛᱟᱦᱚᱞᱮ ᱜᱚᱝᱠᱮ ᱵᱤᱨ ᱥᱩᱠᱨᱤ ᱠᱚᱫᱚ ᱢᱮᱱᱟᱜ ᱠᱚᱣᱟ ᱥᱮ ᱵᱟᱝ?
ᱦᱮᱸ ᱜᱚᱢᱠᱮ ᱢᱟᱱᱮ ᱵᱟᱹᱱᱩᱜ ᱠᱚᱣᱟ ᱡᱩᱫᱤ ᱟᱫᱚ ᱵᱤᱨ ᱠᱚ ᱥᱮᱸᱫᱽᱨᱟ ᱞᱮᱠᱷᱟᱱ ᱟᱫᱚ ᱢᱤᱫᱴᱮᱱ ᱵᱟᱨᱭᱟ ᱫᱚᱠᱚ ᱩᱰᱩᱠᱚᱜ ᱜᱮᱭᱟ ᱯᱟᱞᱮᱫ ᱟᱞᱮ ᱫᱚ ᱠᱷᱟᱱ ᱟᱛᱳ ᱠᱚᱨᱮᱫ ᱫᱚ ᱵᱟᱠᱚ ᱦᱮᱡ ᱵᱟᱲᱟ ᱟᱠᱟᱱᱟ ᱛᱚ ᱚᱱᱠᱟ ᱫᱚ ᱾ ᱡᱟᱹᱥᱛᱤ ᱠᱟᱭ ᱛᱮᱫᱚ ᱟᱫᱚ ᱩᱱᱠᱩ ᱢᱚᱬᱮ ᱠᱟᱴᱟ ᱠᱚ ᱥᱟᱶᱛᱮ ᱡᱩᱫᱤ ᱠᱚ ᱦᱮᱡ ᱛᱚᱨᱟᱜ ᱠᱷᱟᱱ ᱵᱟᱠᱷᱟᱱ ᱫᱚ ᱵᱟᱝ ᱠᱚ ᱵᱟᱹᱱᱩᱜ ᱠᱚᱣᱟ ᱾
ᱚᱻ ᱟᱪᱪᱷᱟ ᱜᱚᱝᱠᱮ ᱛᱟᱦᱚᱞᱮ ᱩᱱᱠᱩ ᱫᱚ ᱢᱚᱬᱮ ᱠᱟᱴᱟ ᱡᱤᱭᱟᱹᱞᱤ ᱟᱨ ᱱᱩᱠᱩ ᱵᱤᱨ ᱥᱩᱠᱨᱤ ᱫᱚ ᱜᱟᱛᱮ ᱜᱟᱛᱮ ᱠᱚ ᱦᱤᱡᱩᱜ ᱛᱮ ᱥᱮ ᱪᱮᱫ?
ᱦᱮᱸ ᱜᱚᱢᱠᱮ ᱚᱱᱠᱟᱜ ᱜᱮ ᱢᱟᱱᱮ ᱜᱟᱛᱮ ᱜᱟᱛᱮ ᱞᱮᱠᱟᱜ ᱜᱮ ᱠᱟᱨᱚᱱ ᱩᱱᱠᱩ ᱥᱮ ᱦᱚᱸ ᱵᱤᱨ ᱨᱮᱠᱚ ᱛᱟᱦᱮᱱ ᱜᱮᱭᱟ ᱛᱚ ᱵᱤᱨ ᱨᱮᱱ ᱡᱤᱵᱽᱡᱤᱭᱟᱹᱞᱤ ᱠᱟᱱᱟ ᱠᱚ ᱥᱮ ᱛᱟᱦᱞᱮ ᱩᱱᱠᱩ ᱛᱮᱦᱚᱸ ᱠᱚ ᱦᱮᱡ ᱮᱛᱟᱨᱟᱜ ᱜᱮᱭᱟ ᱜᱟᱛᱮ ᱜᱟᱛᱮ ᱛᱮᱜᱮ, ᱟᱫᱚ ᱱᱩᱠᱩ ᱫᱚᱠᱚ ᱪᱷᱟᱯᱠᱟᱣᱟᱜᱼᱟ ᱱᱚᱱᱛᱮ ᱨᱮᱜᱮ ᱟᱨ ᱩᱱᱠᱩ ᱫᱚ ᱠᱚ ᱪᱟᱞᱟᱣ ᱛᱚᱨᱟᱜ ᱜᱮᱭᱟ ᱾ ᱟᱫᱚ ᱟᱵᱚ ᱦᱚᱲ ᱠᱚᱣᱟᱜ ᱢᱮᱫ ᱨᱮᱠᱚ ᱯᱟᱲᱟᱣ ᱞᱮᱱᱠᱷᱟᱱ ᱩᱱᱠᱩ ᱫᱚ ᱟᱫᱚ ᱵᱷᱤᱱᱟᱹ ᱠᱚᱣᱟ ᱵᱚᱱ ᱞᱟᱜᱟ ᱵᱷᱤᱱᱟᱹ ᱠᱚᱣᱟ ᱵᱚᱱ ᱦᱮᱸ ᱥᱮ ᱾
ᱦᱳᱭ ᱜᱚᱢᱠᱮ ᱟᱨ ᱛᱟᱦᱚᱞᱮ ᱜᱚᱢᱠᱮ ᱟᱯᱮ ᱥᱮᱫ ᱫᱚ ᱛᱟᱦᱚᱞᱮ ᱱᱚᱜᱼᱚ ᱱᱚᱝᱠᱟᱱ ᱡᱤᱭᱟᱹᱞᱤ ᱠᱚ ᱢᱮᱱᱟᱜ ᱠᱚᱣᱟ ᱟᱫᱚ ᱵᱚᱛᱚᱨ ᱵᱟᱝ ᱵᱩᱡᱷᱟᱹᱜᱼᱟ ᱜᱚᱝᱠᱮ ᱟᱯᱮ ᱥᱮᱫ ᱫᱚ?
ᱟᱫᱚ ᱜᱚᱢᱠᱮ ᱱᱤᱦᱟᱹᱛ ᱫᱚ ᱠᱷᱟᱱ ᱞᱟᱦᱟ ᱛᱮᱫᱚ ᱵᱚᱛᱚᱨ ᱜᱮ ᱵᱩᱡᱷᱟᱹᱜ ᱠᱟᱱ ᱛᱟᱦᱮᱸᱱᱟ ᱢᱮᱱᱠᱷᱟᱱ ᱮᱸ ᱱᱚᱜᱼᱚᱭ ᱡᱟᱦᱟᱸ ᱟᱵᱚᱣᱟᱜ ᱯᱚᱱᱚᱛ ᱥᱚᱨᱠᱟᱨ ᱡᱟᱦᱟᱸ ᱠᱚ ᱠᱟᱹᱢᱤ ᱠᱚᱭ ᱦᱟᱛᱟᱣ ᱟᱠᱟᱫᱼᱟ ᱥᱮ ᱡᱤᱭᱟᱹᱞᱤ ᱞᱟᱜᱟ ᱠᱚ ᱞᱟᱹᱜᱤᱫ ᱟᱸᱜᱤᱵᱷᱟᱨ ᱡᱟᱦᱟᱸᱭ ᱠᱚ ᱮᱢ ᱟᱠᱟᱫ ᱠᱚ ᱟᱛᱩᱨ ᱨᱮᱱ ᱤᱭᱟᱹ ᱠᱚᱭ ᱵᱮᱱᱟᱣ ᱟᱠᱟᱫ ᱥᱮ᱾ ᱦᱮᱸᱥᱮ ᱡᱟᱦᱟᱸᱭ ᱠᱚᱭ ᱵᱮᱱᱟᱣ ᱟᱠᱟᱫ ᱠᱚᱣᱟ ᱟᱠᱚᱣᱟᱜ ᱫᱟᱹᱭᱵᱷᱟᱨᱮ ᱮᱢ ᱟᱠᱟᱫ ᱠᱚᱣᱟ᱾ ᱛᱟᱦᱞᱮ ᱩᱱᱠᱩ ᱠᱚᱜᱮ ᱠᱷᱟᱱ ᱠᱚ ᱚᱱᱟ ᱠᱟᱛᱮ ᱠᱚ ᱠᱟᱹᱢᱤᱭᱟ ᱚᱱᱟ ᱠᱷᱟᱹᱛᱤᱨ ᱛᱮ ᱱᱤᱛ ᱦᱟᱹᱵᱤᱡ ᱫᱚ ᱩᱱᱟᱹᱜ ᱫᱚ ᱵᱟᱞᱮ ᱵᱚᱛᱚᱨᱚᱜ ᱠᱟᱱᱟ ᱟᱨᱠᱤ᱾ ᱦᱮᱡ ᱞᱮᱱᱠᱷᱟᱱ ᱩᱱᱠᱩ ᱥᱚᱸᱜᱮ ᱥᱚᱸᱜᱮ ᱧᱟᱢ ᱜᱚᱫᱟ ᱠᱚ᱾ ᱡᱮ ᱚᱠᱟ ᱠᱚᱨᱮᱱ ᱢᱮᱱᱟᱜ ᱠᱚᱣᱟ ᱵᱟᱹᱱᱩᱜ ᱠᱚᱣᱟ ᱟᱫᱚ ᱦᱮᱡ ᱠᱟᱛᱮ ᱩᱱᱠᱩ ᱠᱚ ᱞᱟᱜᱟ ᱤᱫᱤ ᱦᱚᱴᱚ ᱠᱟᱠᱚᱣᱟ᱾
ᱦᱳᱭ ᱜᱚᱝᱠᱮ ᱟᱫᱚ ᱟᱛᱳ ᱥᱮᱫ ᱦᱤᱡᱩᱜ ᱢᱟᱲᱟᱝ ᱨᱮᱜᱮ ᱱᱟᱦᱟᱜ ᱛᱟᱦᱚᱞᱮ ᱩᱱᱠᱩ ᱫᱚᱠᱚ ᱞᱟᱜᱟ ᱥᱟᱦᱟ ᱠᱟᱠᱚᱣᱟ ᱵᱟᱝ ᱜᱚᱝᱠᱮ?
ᱦᱮᱻ
ᱦᱳᱜ ᱛᱚ ᱟᱞᱮ ᱢᱟ ᱱᱟᱦᱟᱜ ᱱᱚᱜᱼᱚ ᱱᱚᱝᱠᱟᱱ ᱡᱤᱭᱟᱹᱞᱤ ᱠᱚᱫᱚ ᱟᱞᱮ ᱥᱮᱫ ᱫᱚ ᱵᱟᱞᱮ ᱧᱮᱞ ᱠᱟᱣᱱᱟᱜᱼᱟ, ᱟᱫᱚ ᱚᱱᱟ ᱛᱮᱜᱮ ᱱᱟᱦᱟᱜ ᱱᱩᱱᱟᱹᱜ ᱜᱟᱱ ᱠᱩᱠᱞᱤ ᱫᱚ, ᱟᱫᱚ ᱡᱟᱦᱟᱸ ᱛᱤᱥᱚᱜ ᱱᱟᱦᱟᱜ ᱟᱯᱮ ᱥᱮᱫ ᱪᱟᱞᱟᱣ ᱦᱩᱭ ᱞᱮᱱᱠᱷᱟᱡ ᱫᱚ ᱱᱚᱜᱼᱚ ᱱᱚᱝᱠᱟᱱ ᱡᱤᱭᱟᱹᱞᱤ ᱠᱚ ᱟᱫᱚ ᱧᱮᱞ ᱠᱚ ᱦᱩᱭᱩᱜᱼᱟ, ᱥᱮ ᱚᱠᱟ ᱞᱮᱠᱟᱱᱟᱜ ᱠᱳ ᱛᱤᱱᱟᱹᱜ ᱢᱟᱨᱟᱝ ᱢᱟᱨᱟᱝ ᱟᱠᱳ?
ᱦᱩᱸ ᱦᱩᱸ ᱦᱩᱸ᱾
ᱟᱫᱚ ᱛᱟᱦᱚᱞᱮ ᱜᱚᱢᱠᱮ ᱟᱯ ᱟᱯᱮ ᱥᱮᱫ ᱫᱚ ᱛᱟᱦᱚᱞᱮ ᱱᱩᱠᱩ ᱡᱤᱭᱟᱹᱞᱤ ᱠᱚᱠᱚ ᱪᱟᱞᱟᱣ ᱞᱮᱱ ᱠᱷᱟᱡ ᱱᱚᱜᱼᱚ ᱱᱚᱣᱟ ᱠᱟᱭᱨᱟ ᱠᱚᱫᱚ ᱠᱚ ᱠᱩᱢᱵᱽᱲᱩᱭ ᱛᱟᱯᱮᱭᱟ ᱥᱮ ᱵᱟᱝ?
ᱦᱮᱸ ᱜᱚᱝᱠᱮ ᱠᱩᱢᱵᱽᱲᱩᱭ ᱠᱮᱭᱟ ᱠᱚ᱾ ᱠᱩᱸᱵᱽᱲᱩᱭ ᱜᱮᱭᱟ ᱠᱚ ᱩᱱᱠᱩ ᱫᱚ ᱠᱩᱞᱤ ᱫᱷᱟᱨᱮ ᱨᱮ ᱛᱟᱦᱮᱸ ᱞᱮᱱ ᱠᱷᱟᱱ ᱩᱱᱠᱩ ᱫᱩᱠᱩ ᱛᱤᱭᱳᱜ ᱛᱚᱨᱟᱭ ᱜᱮᱭᱟ᱾
ᱟᱪᱪᱷᱟ, ᱜᱚᱝᱠᱮ ᱟᱹᱰᱤ ᱱᱟᱯᱟᱭ ᱟᱫᱚ ᱟᱞᱮ ᱥᱮᱫ ᱢᱟ ᱱᱟᱦᱟᱜ ᱠᱟᱭᱨᱟ ᱠᱚᱫᱚ ᱢᱮᱱᱟᱜ ᱜᱮᱭᱟ ᱟᱫᱚ ᱱᱚᱝᱠᱟᱱ ᱡᱤᱭᱟᱹᱞᱤ ᱠᱚᱫᱚ ᱵᱟᱹᱱᱩᱜ ᱠᱩᱛᱮ ᱟᱫᱚ ᱠᱟᱭᱨᱟ ᱠᱚᱫᱚ ᱱᱟᱦᱟᱜ ᱵᱟᱝ ᱠᱩᱢᱲᱩᱜ ᱠᱟᱱᱟ᱾ ᱟᱫᱚ ᱟᱯᱮ ᱥᱮᱫ ᱫᱚ ᱡᱟᱦᱟᱸ ᱱᱟᱠᱮ ᱡᱤᱭᱟᱹᱞᱤ ᱠᱚ ᱢᱮᱱᱟᱜ ᱠᱚᱛᱮ ᱱᱚᱣᱟ ᱠᱚᱫᱚ ᱡᱚᱢ ᱫᱟ ᱛᱚ ᱜᱚᱢᱠᱮ ᱟᱹᱰᱤ ᱱᱟᱯᱟᱭ ᱵᱩᱡᱷᱟᱹᱣ ᱮᱱᱟ ᱟᱢ ᱥᱟᱶ ᱨᱚᱯᱚᱲ ᱠᱟᱛᱮ ᱱᱩᱱᱟᱹᱜ ᱜᱟᱱ ᱠᱟᱛᱷᱟ
ᱦᱮᱸ ᱦᱮᱸ ᱤᱧ ᱦᱚᱸ ᱜᱚᱝᱠᱮ ᱟᱹᱰᱤ ᱱᱟᱯᱟᱭᱤᱧ ᱵᱩᱡᱷᱟᱹᱣ ᱠᱮᱫᱼᱟ ᱦᱮᱸ,
ᱟᱫᱚ ᱛᱤᱦᱤᱧ ᱫᱚ ᱱᱮᱝᱠᱟ ᱜᱮᱞᱟᱝ ᱨᱚᱯᱚᱲᱟ ᱛᱟᱦᱚᱞᱮ ᱦᱳᱭ,
ᱦᱮᱸ ᱜᱚᱝᱠᱮ ᱛᱮᱦᱮᱧ ᱫᱚ ᱱᱤᱧᱠᱟᱹ ᱜᱮᱞᱟᱝ ᱨᱚᱯᱚᱲᱟ᱾